ᱦᱮᱞᱳ ᱦᱮᱞᱳ
ᱦᱮᱸ ᱜᱚᱝᱠᱮ ᱨᱚᱲ ᱟᱸᱡᱚᱢᱚᱜ ᱠᱟᱱᱟ?
ᱦᱳᱭ ᱜᱚᱝᱠᱮ ᱟᱸᱡᱚᱢᱚᱜ ᱠᱟᱱᱟ᱾ ᱟᱹᱞᱤᱧᱟᱜ ᱵᱮᱱ ᱟᱸᱡᱚᱢᱮᱫᱟ?
ᱦᱮᱸ ᱟᱸᱡᱚᱢᱚᱜ ᱠᱟᱱᱟ ᱱᱟᱯᱟᱭ ᱜᱮ᱾
ᱟᱪᱪᱷᱟ ᱟᱪᱪᱷᱟ ᱦᱳᱭ ᱛᱚ ᱜᱚᱢᱠᱮ ᱛᱟᱦᱚᱞᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ ᱟᱪᱪᱷᱟ
ᱚ
ᱛᱟᱦᱚᱞᱮ ᱞᱟᱹᱭ ᱫᱟᱞᱤᱧ ᱪᱮᱫ ᱠᱚᱵᱮᱱ ᱪᱤᱠᱟᱹᱭᱮᱫᱟ ᱱᱤᱛᱚᱜ ᱫᱚ?
ᱜᱚᱢᱠᱮ ᱚᱱᱠᱟ ᱫᱚ ᱪᱤᱠᱟᱹ ᱞᱮᱠᱟ ᱫᱚ ᱱᱟᱦᱱᱟᱜ ᱢᱮᱱ ᱜᱟᱱᱚᱜ-ᱟ ᱱᱤᱛᱚᱜ ᱫᱚ ᱱᱚᱜᱼᱚᱭ ᱠᱟᱰᱟ ᱠᱚ ᱜᱩᱯᱤ ᱵᱟᱲᱟ ᱦᱩᱭᱩᱜ ᱠᱟᱱᱟ ᱚᱲᱟᱜ ᱠᱚᱨᱮᱱ
ᱦᱮᱸ ᱦᱮᱸ
ᱦᱳᱭ ᱜᱚᱝᱠᱮ ᱟᱨ ᱚᱱᱮ ᱟᱵᱮᱱ ᱜᱮ ᱪᱮᱫ ᱠᱚᱵᱮᱱ ᱪᱤᱠᱟᱹ ᱵᱟᱲᱟᱭᱮᱫᱟ?
ᱟᱹᱞᱤᱧ ᱦᱚᱸᱜ ᱱᱚᱜ-ᱚᱭ ᱚᱲᱟᱜ ᱠᱚᱨᱮᱜᱮ ᱱᱟᱦᱟᱜ ᱱᱤᱛᱚᱜ ᱫᱚᱞᱤᱧ ᱫᱩᱲᱩᱵ ᱵᱟᱲᱟ ᱟᱠᱟᱱᱟ, ᱟᱫᱚ ᱟᱹᱞᱤᱧ ᱦᱚᱸ ᱱᱟᱦᱟᱜ ᱩᱱᱠᱩ ᱜᱟᱹᱭ ᱰᱟᱝᱨᱟ ᱠᱚ ᱠᱚ ᱢᱮᱱᱟᱜ ᱠᱚᱣᱟ ᱦᱮᱸ ᱩᱱᱠᱩ ᱠᱚᱜᱮ ᱱᱟᱦᱟᱜ ᱜᱩᱯᱤ ᱠᱚ ᱪᱟᱞᱞᱟᱜ ᱦᱩᱭᱩᱜᱼᱟ ᱟᱨ ᱪᱮᱫ
ᱦᱳᱭ ᱜᱚᱝᱠᱮ ᱟᱫᱚ ᱩᱱᱠᱩ ᱢᱟ ᱚᱲᱟᱜ ᱠᱚᱨᱮᱱ ᱡᱤᱱᱤᱥ ᱡᱚᱲᱟᱣ ᱢᱟ ᱡᱚᱛᱚᱱ ᱜᱮ ᱞᱟᱜᱟᱣ ᱵᱚᱱᱟ
ᱦᱩᱸ
ᱦᱳᱭ ᱦᱳᱭ ᱟᱫᱚ ᱦᱟᱸᱜ ᱜᱚᱢᱠᱮ ᱢᱮᱱᱫᱟᱞᱤᱧ ᱡᱮ ᱛᱟᱦᱞᱮ ᱚᱠᱟᱴᱟᱜ ᱥᱟᱛᱟᱢ ᱵᱟᱨᱮᱛᱮᱞᱟᱝ ᱨᱚᱯᱚᱲᱚᱜᱼᱟ ᱚᱱᱟᱜᱮ ᱢᱟ ᱠᱟᱹᱴᱤᱡ ᱞᱟᱝ ᱜᱚᱞᱯᱚ ᱜᱟᱞᱢᱟᱨᱟᱣ ᱞᱮᱠᱷᱟᱱ ᱟᱹᱰᱤ ᱜᱮ ᱱᱟᱯᱟᱭ ᱠᱚᱜ ᱛᱟᱞᱟᱝᱟ᱾
ᱦᱩᱸ ᱦᱩᱸ ᱟᱪᱪᱷᱟ ᱛᱟᱦᱚᱞᱮ ᱱᱚᱣᱟ ᱚᱞᱚᱜ ᱯᱟᱲᱦᱟᱣ ᱞᱟᱹᱭ ᱛᱮᱞᱟᱝ ᱜᱟᱞᱢᱟᱨᱟᱣ ᱞᱮᱱᱠᱷᱟᱡ
ᱮᱠᱫᱚᱢ ᱮᱠᱫᱚᱢ ᱜᱚᱢᱠᱮ ᱟᱹᱰᱤ ᱱᱟᱯᱟᱭ ᱢᱤᱫᱴᱮᱱ ᱥᱟᱛᱟᱢ ᱵᱮᱱ ᱵᱟᱪᱷᱟᱣ ᱠᱟᱫᱟ᱾
ᱦᱩᱸ
ᱟᱫᱚ ᱦᱟᱸᱜ ᱜᱚᱢᱠᱮ ᱡᱟᱭᱦᱳᱠ ᱢᱟ ᱛᱟᱦᱚᱞᱮ ᱚᱞᱚᱜ ᱯᱟᱲᱦᱟᱜ ᱪᱮᱛᱟᱱ ᱢᱟ ᱠᱟᱹᱴᱤᱡ ᱛᱟᱦᱚᱞᱮ ᱮᱛᱚᱦᱚᱵ ᱛᱟᱞᱟᱝ ᱢᱮ
ᱱᱚᱣᱟ ᱚᱞᱚᱜ ᱯᱟᱲᱦᱟᱜ ᱥᱮᱛᱟᱜ ᱞᱟᱹᱭ ᱛᱮᱫᱚ ᱟᱵᱤᱱ ᱴᱮᱱ ᱠᱤᱪᱷᱩ ᱠᱩᱠᱞᱤ ᱞᱤᱧ ᱫᱚᱦᱚᱭᱮᱫᱟ
ᱦᱚᱭ ᱜᱚᱢᱠᱮ ᱱᱤᱦᱟᱹᱛᱤ
ᱦᱮᱸ ᱱᱤᱛᱚᱜ ᱱᱚᱜᱼᱚᱭ ᱡᱟᱦᱟᱸ ᱞᱮᱠᱟ ᱧᱮᱞᱚᱜ ᱠᱟᱱᱟ ᱚᱱᱠᱟ ᱦᱩᱰᱤᱧ ᱦᱩᱰᱤᱧ ᱜᱤᱫᱨᱟᱹ ᱠᱚ ᱱᱟᱦᱟᱜ
ᱦᱳᱭ
ᱚᱞᱚᱜ ᱯᱟᱲᱦᱟᱜ ᱠᱚ ᱵᱟᱝ ᱠᱚ ᱪᱟᱞᱟᱜ ᱠᱟᱱᱟ ᱦᱮᱸ
ᱦᱳᱭ ᱦᱳᱭ
ᱥᱮ ᱵᱟᱝ ᱪᱟᱞᱟᱜ ᱥᱟᱱᱟᱭᱮᱫ ᱠᱚᱣᱟ ᱟᱨ ᱱᱮᱛᱟᱨ ᱫᱚ ᱦᱟᱜ ᱯᱷᱳᱱ ᱠᱚᱠᱚ ᱮᱢᱟ ᱠᱚ ᱠᱟᱱᱟ ᱛᱚ ᱦᱩᱸ ᱚᱱᱟ ᱠᱚᱫᱚ ᱱᱟᱦᱟᱜ ᱚᱱᱠᱟ ᱪᱮᱫᱟᱜ ᱵᱟᱝ ᱦᱩᱭᱩᱜ ᱠᱟᱱᱟ ᱥᱮ ᱱᱮᱛᱟᱨ ᱠᱚ ᱜᱤᱫᱨᱟᱹ ᱪᱮᱫᱟᱜ ᱚᱱᱠᱟ ᱞᱮᱠᱟ ᱵᱟᱠᱚ ᱚᱞᱚᱜ ᱯᱟᱲᱦᱟᱜ ᱠᱟᱱᱟ ᱦᱩᱸ ᱦᱚᱸᱜᱼᱚ ᱱᱟ ᱞᱟᱹᱭᱛᱮ ᱠᱟᱹᱴᱤᱡ ᱞᱟᱹᱭ ᱞᱮᱠᱷᱟᱱ ᱱᱟᱯᱟᱭ ᱠᱚᱜ-ᱟ
ᱟᱫᱚ ᱡᱟᱭᱦᱳᱠ ᱜᱚᱢᱠᱮ ᱢᱤᱫᱴᱮᱱ ᱟᱹᱰᱤ ᱪᱮᱨᱦᱟ ᱥᱮ ᱟᱹᱰᱤ ᱱᱟᱯᱟᱭ ᱢᱤᱫᱴᱮᱱ ᱥᱟᱛᱟᱢ ᱵᱮᱱ ᱵᱟᱪᱷᱟᱣ ᱟᱠᱟᱫᱟ ᱢᱮᱱᱠᱷᱟᱱ ᱜᱚᱝᱠᱮ ᱚᱞᱚᱜ ᱯᱟᱲᱦᱟᱣ
ᱦᱩᱸ
ᱚᱞᱚᱜ ᱯᱟᱲᱦᱟᱜ ᱫᱚ ᱢᱮᱱ ᱞᱮᱠᱷᱟᱱ ᱫᱚ ᱜᱚᱢᱠᱮ ᱱᱤᱭᱟᱹ ᱫᱚ ᱜᱚᱢᱠᱮ ᱚᱞᱚᱜ ᱯᱟᱲᱦᱟᱜ ᱠᱟᱱᱟᱵᱚᱱ ᱥᱮᱵᱚᱱ ᱚᱞᱚᱜ ᱯᱟᱲᱦᱟᱣᱮᱫ ᱠᱚᱣᱟ ᱜᱤᱫᱟᱹᱨ ᱠᱚᱦᱚᱸ ᱱᱤᱭᱟᱹ ᱨᱮᱱᱟᱜ ᱢᱮᱱ ᱠᱟᱨᱚᱱ ᱫᱚ ᱜᱚᱝᱠᱮ ᱦᱩᱭᱩᱜ ᱠᱟᱱᱟ ᱟᱜᱟᱢ ᱥᱮ ᱱᱟᱜᱟᱢ ᱢᱤᱫᱴᱮᱱ ᱱᱟᱯᱟᱭ ᱢᱤᱫᱴᱮᱱ ᱚᱞ ᱯᱟᱲᱦᱟᱣ ᱠᱟᱛᱮ ᱢᱤᱫᱴᱮᱱ ᱱᱟᱯᱟᱭ ᱡᱟᱭᱜᱟ ᱨᱮᱵᱚᱱ ᱥᱮᱴᱮᱨᱚᱜ ᱢᱟ ᱥᱮ ᱟᱵᱚᱣᱟᱜ ᱢᱮᱱᱫᱚ ᱥᱚᱝᱥᱟᱨ ᱥᱟᱸᱜᱷᱟᱨ ᱪᱟᱞᱟᱣ ᱨᱮ ᱟᱵᱚᱣᱟᱜ ᱡᱟᱦᱟᱱᱟᱜ ᱯᱷᱚᱨᱚᱢ ᱯᱮᱨᱮᱡ ᱠᱚ ᱮᱴᱟᱜ ᱦᱚᱲ ᱴᱷᱮᱱ ᱟᱞᱚ ᱪᱟᱞᱟᱜ ᱞᱟᱜᱟᱣ ᱵᱚᱱ ᱢᱟ
ᱦᱩᱸ
ᱚ ᱦᱳᱭ ᱚᱱᱟ ᱪᱤᱠᱟᱹ ᱟᱫᱚ ᱱᱟᱜ ᱜᱚᱝᱠᱮ ᱱᱤᱭᱟ. ᱡᱩᱜᱽ ᱨᱮ ᱧᱮᱞᱚᱜᱚᱜ ᱠᱟᱱᱟ ᱟᱵᱚ ᱢᱟᱱᱮ ᱟᱹᱰᱤᱜᱟᱱ ᱚᱱᱠᱟ ᱴᱚᱴᱷᱟᱠᱤᱭᱟᱹ ᱠᱚᱨᱮ ᱜᱮ ᱧᱮᱞᱚᱜᱚᱜ ᱠᱟᱱᱟ ᱮ ᱢᱮᱱᱫᱚ ᱟᱵᱚ ᱟᱸ ᱥᱟᱶᱛᱟ ᱥᱚᱢᱟᱡᱽ ᱨᱮᱱ ᱜᱤᱫᱽᱨᱟᱹ ᱠᱚ ᱵᱟᱠᱚ ᱚᱞ ᱯᱟᱲᱦᱟᱜ ᱠᱟᱱᱟ᱾ ᱵᱟᱠᱚ ᱚᱞ ᱯᱟᱲᱦᱟᱣ ᱨᱮᱱᱟᱜ ᱠᱟᱨᱚᱱ ᱫᱚ ᱜᱚᱝᱠᱮ ᱦᱩᱭᱩᱜ ᱠᱟᱱᱟ᱾ᱚᱲᱟᱜ ᱠᱚᱨᱮᱱᱟᱜ ᱮᱸ ᱚᱡᱮ ᱞᱮᱠᱟ ᱛᱮᱫᱚ ᱢᱮᱱ ᱜᱟᱱᱚᱜᱼᱟ ᱜᱚᱢᱠᱮ ᱡᱟᱦᱟᱸ ᱜᱷᱟᱨᱚᱸᱡᱽ ᱨᱮ ᱥᱮ ᱡᱟᱦᱟᱸ ᱚᱲᱟᱜ ᱨᱮ ᱟᱭᱳ ᱥᱮ ᱵᱟᱵᱟ ᱮᱸᱜᱟᱛ ᱥᱮ ᱟᱯᱟᱛ ᱡᱩᱫᱤ ᱱᱩᱠᱩ ᱡᱩᱫᱤ ᱴᱷᱤᱠ ᱵᱟᱠᱚ ᱛᱟᱸᱦᱮᱱᱟ ᱜᱚᱢᱠᱮ ᱢᱮᱱᱫᱚ ᱩᱱᱤ ᱜᱤᱫᱽᱨᱟᱹ ᱫᱚ ᱱᱟᱜ ᱚᱞ ᱯᱟᱲᱦᱟᱣ ᱫᱚ ᱵᱟᱭ ᱚᱞ ᱯᱟᱲᱦᱟᱜᱼᱟ᱾
ᱦᱮᱸ
ᱟᱨᱦᱚᱸ ᱜᱚᱝᱠᱮ ᱟᱨᱚ ᱟᱹᱰᱤ ᱜᱟᱱ ᱚᱱᱠᱟ ᱜᱮ ᱧᱮᱞᱚᱜᱚᱜ ᱠᱟᱱᱟ᱾ᱦᱚᱭᱛᱳ ᱨᱮᱸᱜᱮᱡ ᱚᱨᱮᱡ ᱦᱩᱭ ᱫᱚ ᱦᱚᱲ ᱛᱚ ᱢᱳᱵᱟᱭᱤᱞ ᱠᱚ ᱢᱤᱫᱴᱮᱱ ᱜᱟᱱ ᱡᱩᱫᱤ ᱡᱟᱦᱟᱸ ᱞᱮᱠᱟ ᱛᱮᱜᱮ ᱠᱚ ᱠᱤᱨᱤᱧ ᱫᱟᱲᱮᱭᱟ ᱠᱟᱫᱟ, ᱥᱮ ᱥᱟᱭ ᱥᱟᱭᱠᱮᱞ ᱠᱚᱠᱚ ᱠᱤᱨᱤᱧ ᱟᱠᱟᱫᱟ, ᱥᱮ ᱢᱚᱴᱚᱨ ᱥᱟᱭᱠᱮᱞ ᱛᱮᱠᱚ ᱠᱤᱨᱤᱧ ᱟᱠᱟᱫᱟ ᱱᱚᱜᱼᱚᱱᱟ ᱠᱚ ᱠᱷᱟᱹᱛᱤᱨ ᱛᱮᱦᱚᱸ ᱜᱚᱝᱠᱮ ᱵᱟᱠᱚ ᱚᱞ ᱯᱟᱲᱦᱟᱣ ᱫᱚ ᱱᱟᱜ ᱵᱟᱠᱚ ᱪᱟᱞᱟᱜᱚᱜ ᱠᱟᱱᱟ᱾ ᱦᱳᱭ ᱟᱫᱚ ᱟᱨᱚ ᱚᱱᱠᱟ ᱚᱡᱮ ᱞᱮᱠᱟᱛᱮ ᱫᱚ ᱡᱩᱫᱤ ᱢᱮᱱ ᱜᱟᱱᱚᱜᱼᱟ᱾ᱜᱚᱝᱠᱮ ᱟᱨᱚ ᱦᱳᱭᱛᱳ ᱡᱟᱦᱟᱸᱭ ᱢᱤᱫ ᱢᱤᱫᱴᱮᱱ ᱜᱤᱫᱽᱨᱟᱹ ᱢᱤᱫᱴᱮᱱ ᱚᱞ ᱯᱟᱲᱦᱟᱣ ᱞᱟᱭᱤᱱ ᱨᱮ ᱢᱮᱱᱟᱭᱟ ᱾ᱩᱱᱤ ᱚᱞ ᱯᱟᱲᱦᱟᱣ ᱞᱟᱭᱤᱱ ᱨᱮ ᱛᱟᱦᱮᱸ ᱛᱩᱞᱩᱡ ᱡᱩᱫᱤ ᱜᱚᱢᱠᱮ ᱢᱮᱱᱫᱚ ᱦᱟᱴ ᱯᱟᱛᱟ ᱪᱷᱟᱛᱟ ᱟᱛᱳ ᱨᱮᱱ ᱩᱱᱠᱩ ᱵᱟᱹᱞ ᱼᱼᱴᱟ. ᱧᱚᱜ ᱜᱤᱫᱽᱨᱟᱹ ᱥᱟᱞᱟᱜ ᱡᱩᱫᱤ ᱜᱟᱛᱮᱜᱼ ᱟᱭ ᱥᱮ ᱜᱟᱯᱟᱛᱮᱜᱼᱟᱭ ᱛᱟᱦᱚᱞᱮ ᱱᱟᱜ ᱜᱚᱢᱠᱮ ᱚᱱᱟ ᱪᱤᱠᱟᱹ ᱦᱟᱸᱜ ᱱᱟᱜ ᱜᱚᱢᱠᱮ ᱩᱱᱤ ᱜᱤᱫᱽᱨᱟᱹ ᱫᱚ ᱚᱞ ᱯᱟᱲᱦᱟᱣ ᱥᱮᱫ ᱫᱚ ᱢᱚᱱᱮ ᱫᱚ ᱵᱟᱭ ᱚᱨᱚᱜ ᱛᱟᱭᱟ ᱟᱫᱚ ᱯᱚᱨᱮ ᱛᱮᱫᱚ᱾
ᱦᱳᱭ ᱟᱫᱚ ᱚᱱᱟ ᱨᱮᱱᱟᱜ ᱢᱮᱱ ᱚᱡᱮ ᱫᱚ ᱜᱚᱝᱠᱮ ᱦᱩᱭᱩᱜ ᱠᱟᱱᱟ ᱱᱚᱜᱼᱱᱟᱜᱮ
ᱦᱮᱸ ᱟᱪᱷᱟ ᱦᱮᱸ ᱟᱹᱰᱤ ᱱᱟᱯᱟᱭ ᱞᱟᱹᱭ ᱠᱮᱫᱼᱟ᱾ ᱦᱮᱸ ᱟᱨ ᱤᱧ ᱡᱟᱦᱟᱸ ᱞᱮᱠᱟᱧ ᱧᱮᱞ ᱟᱹᱜᱩ ᱠᱟᱜᱼᱟ, ᱞᱟᱦᱟᱛᱮ ᱠᱷᱚᱱ ᱦᱩᱰᱤᱧ ᱠᱷᱚᱱᱟᱜ ᱡᱮ ᱛᱚᱠᱷᱚᱱ ᱫᱚ ᱱᱟᱦᱟᱜ ᱱᱚᱜᱼᱚᱭ ᱚᱞᱚᱜ ᱯᱟᱲᱦᱟᱜ ᱠᱚᱨᱮᱱᱟᱜ ᱤᱪᱷᱟᱹ ᱫᱚ ᱛᱟᱦᱮᱸ ᱠᱟᱱ ᱜᱮᱛᱟᱠᱚ ᱜᱮᱭᱟ ᱦᱮᱸ
ᱦᱳᱭ ᱦᱳᱭ
ᱛᱚᱠᱷᱚᱱ ᱫᱚ ᱡᱟᱹᱥᱛᱤ ᱠᱟᱭ ᱛᱮᱜᱮ ᱚᱱᱠᱟ ᱠᱟᱹᱣᱰᱤ ᱠᱚᱨᱮᱱᱟᱜ ᱚᱱᱟ ᱮᱸᱴᱠᱮᱴᱚᱲᱮ ᱟᱭᱢᱟ ᱦᱚᱲᱟᱜ ᱜᱮ ᱛᱟᱦᱮᱸ ᱠᱟᱱ ᱛᱟᱠᱚᱣᱟ᱾ ᱦᱮᱸ ᱚᱱᱟ ᱠᱷᱟᱹᱛᱤᱨ ᱛᱮ ᱚᱞᱚᱜ ᱯᱟᱲᱦᱟᱜ ᱠᱚᱦᱚᱸ ᱠᱚ ᱵᱟᱹᱜᱤ ᱟᱠᱟᱜᱼᱟ᱾
ᱦᱳᱭ ᱦᱳᱭ
ᱟᱨ ᱱᱮᱛᱟᱨ ᱫᱚ ᱡᱟᱦᱟᱸ ᱞᱮᱠᱟ ᱧᱮᱞᱚᱜ ᱠᱟᱱᱟ ᱱᱟᱦᱟᱜ ᱚᱱᱠᱟ ᱞᱮᱠᱟ ᱫᱚ ᱠᱟᱹᱣᱰᱤ ᱟᱱᱟᱴ ᱮᱴᱠᱮᱴᱚᱬᱮ ᱫᱚ ᱵᱟᱹᱱᱩᱜ ᱛᱟᱵᱚᱱᱟ᱾
ᱦᱳᱭ ᱵᱟᱹᱪᱩᱜ ᱟᱹᱱᱤᱡ ᱥᱟᱱᱟᱢ ᱚᱲᱟᱜ ᱨᱮᱜᱮ,
ᱦᱮᱸ ᱱᱮᱛᱟᱨ ᱫᱚ ᱱᱟᱦᱟᱜ ᱱᱚᱜᱼᱚᱭ, ᱥᱚᱨᱠᱟᱨ ᱠᱷᱚᱱᱟᱜ ᱦᱚᱸ ᱱᱟᱦᱟᱜ ᱥᱚᱦᱚᱡᱳᱜᱤᱛᱟ ᱧᱟᱢᱚᱜ ᱠᱟᱱᱟ᱾ ᱦᱮᱸ ᱟᱨᱦᱚᱸ ᱚᱱᱠᱟ ᱠᱟᱹᱢᱤ ᱠᱚ ᱵᱟᱨᱦᱮ ᱥᱮᱫ ᱪᱟᱞᱟᱣ ᱞᱮᱱᱠᱷᱟᱱ ᱫᱚ ᱟᱭᱢᱟ ᱴᱟᱠᱟ ᱠᱚ ᱢᱮᱱᱟᱜᱼᱟ᱾ᱦᱮᱸ
ᱦᱮᱸ ᱦᱮᱸ ᱦᱮᱸ
ᱞᱟᱦᱟ ᱛᱮᱫᱚ ᱟᱨ ᱚᱱᱠᱟ ᱱᱟᱜ ᱵᱟᱨᱦᱨᱮ ᱠᱟᱹᱢᱤ ᱠᱚᱦᱚᱸ ᱛᱚ ᱵᱟᱝᱠᱚ ᱪᱟᱞᱟᱣ ᱫᱟᱲᱮᱭᱟᱜ ᱠᱟᱱ ᱛᱟᱸᱦᱮ᱾ ᱥᱮ ᱚᱱᱠᱟ ᱞᱮᱠᱟ ᱜᱟᱹᱰᱤ ᱜᱟᱹᱰᱤ ᱠᱚ ᱵᱮᱵᱚᱥᱛᱷᱟ ᱨᱮᱱᱟᱜ ᱵᱟᱝ ᱛᱟᱦᱮᱸ ᱠᱟᱱᱟ᱾ ᱡᱮ ᱥᱟᱺᱜᱤᱧ ᱥᱮᱫ ᱜᱟᱹᱰᱤ ᱪᱟᱞᱟᱜᱼᱟ᱾
ᱦᱳᱭ ᱦᱳᱭ ᱦᱳᱭ
ᱟᱨ ᱱᱤᱛᱚᱜ ᱫᱚ ᱦᱚᱜ ᱱᱚᱣᱟ ᱠᱚ ᱥᱩᱵᱤᱫᱷᱟ ᱢᱮᱱᱟᱜ ᱠᱷᱟᱹᱛᱤᱨ ᱛᱮ ᱧᱮᱞᱚᱜ ᱠᱚᱱᱟ ᱱᱮᱛᱟᱨ ᱠᱚ ᱜᱤᱫᱽᱨᱟᱹ ᱫᱚ ᱵᱟᱝᱠᱚ ᱯᱟᱲᱦᱟᱜ ᱠᱟᱱᱟ᱾
ᱦᱳᱭ ᱜᱚᱝᱠᱮ
ᱟᱨ ᱱᱚᱜᱼᱚᱭ ᱱᱟᱦᱟᱜ ᱵᱟᱝ ᱯᱟᱲᱦᱟᱜ ᱨᱮᱱᱟᱜ ᱠᱟᱨᱟᱱ ᱫᱚ ᱚᱱᱟ ᱟᱭᱳᱵᱟᱵᱟ ᱡᱟᱦᱟᱸ ᱞᱮᱠᱟᱢ ᱞᱟᱹᱭ ᱠᱮᱟᱢ ᱚᱱᱠᱟ ᱜᱤᱫᱽᱨᱟᱹ ᱠᱚ ᱜᱟᱭᱤᱰ ᱜᱮ ᱵᱟᱝᱠᱚ ᱜᱟᱭᱤᱰ ᱮ ᱠᱚᱣᱟᱜ ᱱᱮᱛᱟᱨ ᱫᱚ ᱦᱩᱢ
ᱦᱳᱭ
ᱚᱱᱠᱟ ᱡᱟᱦᱟᱸ ᱪᱤᱠᱟᱹᱭ ᱜᱮᱭ ᱜᱤᱫᱽᱨᱟᱹ ᱥᱮᱛᱟᱜ ᱠᱷᱚᱱ ᱡᱩᱫᱤ ᱠᱷᱮᱞᱟ ᱩᱱᱤ ᱜᱤᱫᱽᱨᱟᱹ ᱪᱮᱫ ᱦᱚᱸ ᱵᱟᱝᱠᱚ ᱢᱮᱛᱟᱭᱟ᱾ ᱦᱮᱸᱢ ᱞᱮᱭᱟᱠᱚ ᱵᱷᱟᱹᱜᱤ ᱜᱮᱛᱚ ᱠᱷᱮᱞ ᱠᱟᱱᱟᱭ ᱚᱱᱛᱮ ᱨᱮ ᱢᱮᱱᱟᱭᱟ ᱦᱮᱸ
ᱦᱳᱭ ᱦᱳᱭ
ᱛᱟᱦᱚᱞᱮ ᱩᱱᱤ ᱜᱤᱫᱽᱨᱟᱹ ᱯᱟᱲᱦᱟᱣ ᱦᱚᱪᱚᱭᱮ ᱦᱩᱭᱩᱜᱼᱟ᱾ ᱚᱱᱟ ᱫᱚ ᱵᱟᱝᱠᱚ ᱵᱩᱡᱽ ᱫᱟ ᱩᱱᱠᱩ ᱫᱚ ᱦᱩᱸ
ᱦᱳᱭ
ᱩᱱᱠᱩ ᱫᱟᱹᱞ ᱠᱚ ᱚᱱᱟ ᱠᱚ ᱪᱮᱫ ᱡᱮ ᱩᱱᱤ ᱜᱤᱫᱽᱨᱟᱹ ᱚᱱᱛᱮ ᱨᱮ ᱵᱷᱟᱜᱤ ᱜᱮ ᱠᱷᱮᱞ ᱠᱟᱱᱟᱭ ᱟᱢᱫᱚ ᱡᱟᱦᱟᱱᱟᱜ ᱠᱟᱹᱢᱤ ᱡᱚᱱᱟᱜ ᱢᱮ᱾
ᱦᱳᱭ ᱟᱫᱚ ᱜᱚᱝᱠᱮ ᱡᱟᱭᱦᱳᱠ ᱢᱤᱫ ᱢᱤᱫᱴᱮᱱ ᱦᱳᱭ ᱢᱟ ᱞᱟᱹᱭᱵᱮᱱ
ᱱᱚᱜᱼᱚᱭ ᱡᱮᱢᱚᱱ ᱞᱟᱦᱟᱛᱮ, ᱦᱩᱰᱤᱧ ᱡᱚᱠᱷᱟ ᱡᱟᱦᱟᱸ ᱧᱮᱞ ᱠᱟᱱᱟ ᱡᱮ ᱵᱟᱝ ᱞᱮᱠᱟ ᱵᱟᱹᱛᱤ ᱠᱚᱨᱮᱱᱟᱜ ᱦᱚᱸ ᱵᱮᱵᱚᱥᱛᱷᱟ ᱫᱚ ᱵᱟᱝ ᱛᱟᱦᱮᱸ ᱠᱟᱱᱟ ᱡᱟᱦᱟᱸ ᱤᱞᱮᱠᱴᱨᱤᱠ ᱵᱟᱹᱛᱤ ᱦᱮᱸ
ᱦᱳᱭ ᱦᱳᱭ
ᱞᱟᱦᱟᱛᱮ ᱞᱟᱦᱟᱛᱮᱫᱚ ᱱᱦᱭ ᱚᱱᱟ ᱰᱩᱡ ᱵᱟᱹᱛᱤ ᱥᱮ ᱦᱮᱨᱟᱠᱤᱱ ᱵᱟᱹᱛᱤ ᱱᱚᱣᱟ ᱠᱚ ᱟᱛᱮᱜ ᱜᱮ ᱯᱟᱲᱦᱟᱣ ᱵᱟᱲᱟ ᱦᱩᱭᱩᱜ ᱠᱟᱱ ᱛᱟᱦᱮᱸᱫ ᱟᱨ ᱱᱮᱛᱟᱨ ᱫᱚ ᱱᱚᱜᱼᱚᱭ ᱚᱲᱟᱜ ᱚᱲᱟᱜ ᱤᱞᱮᱠᱴᱨᱤᱠ ᱵᱟᱹᱛᱤ ᱠᱚ ᱢᱮᱱᱟᱜ ᱨᱮᱦᱚᱸ ᱦᱮᱸ ᱢᱮᱱᱠᱷᱟᱱ ᱜᱤᱫᱽᱨᱟᱹ ᱠᱚ ᱵᱟᱝᱠᱚ ᱯᱟᱲᱦᱟᱜ ᱠᱟᱱᱟ ᱥᱮ ᱚᱲᱟᱜ ᱨᱮᱱ ᱦᱚᱲ ᱦᱚᱸ ᱵᱟᱝᱠᱚ ᱢᱮᱛᱟ ᱠᱚ ᱠᱟᱱᱟ ᱯᱟᱲᱦᱟᱜ ᱢᱮ᱾ ᱥᱮ ᱪᱮᱫ?
ᱦᱳᱭ ᱦᱳᱭ
ᱟᱨ ᱱᱚᱜᱼᱚᱭ ᱯᱷᱳᱱ ᱡᱩᱜᱽ ᱦᱮᱡ ᱠᱟᱱᱟ ᱛᱚ ᱱᱮᱛᱟᱨ ᱫᱚ ᱱᱟᱦᱟᱜ ᱚᱱᱟ ᱯᱷᱳᱱ ᱠᱚᱦᱚᱸ ᱠᱚ ᱮᱢᱟ ᱠᱚ ᱠᱟᱱᱟ ᱦᱮᱸ ᱛᱚ ᱚᱱᱟ ᱯᱷᱳᱱ ᱮᱢ ᱵᱚᱫᱚᱞ ᱛᱮ ᱡᱩᱫᱤ ᱯᱟᱲᱦᱟᱣᱮᱭᱟᱭ ᱜᱤᱫᱽᱨᱟᱹ ᱚᱱᱟ ᱠᱷᱟᱱ ᱫᱚ ᱟᱨᱚ ᱱᱟᱯᱟᱭ ᱠᱚᱜᱼᱟ᱾
ᱦᱳᱭ ᱜᱚᱝᱠᱮ ᱦᱳᱭ
ᱟᱨ ᱱᱟᱦᱟᱜ ᱱᱚᱜᱼᱚᱭ ᱱᱮᱛᱟᱨ ᱫᱚ ᱚᱱᱠᱟ ᱠᱚ ᱦᱮᱣᱟᱣ ᱠᱟᱫ ᱠᱚᱣᱟ ᱜᱤᱫᱽᱨᱟᱹ ᱠᱚ ᱯᱷᱳᱱ ᱵᱟᱢ ᱧᱮᱞ ᱦᱚᱪᱚᱭᱟᱭ ᱠᱷᱟᱱ ᱫᱟᱠᱟ ᱦᱚᱸ ᱵᱟᱭ ᱡᱚᱢᱟ᱾ ᱥᱮ
ᱦᱳᱭ
ᱡᱟᱹᱯᱤᱫ ᱦᱚᱸ ᱵᱟᱭ ᱡᱟᱹᱯᱤᱫᱟ ᱧᱤᱫᱟᱹ ᱵᱟᱹᱲᱤᱡ ᱦᱚ ᱯᱷᱚᱱ ᱵᱟᱭ ᱧᱮᱞ ᱞᱮᱠᱷᱟᱡ ᱦᱮᱸ
ᱦᱳᱭ ᱦᱳᱭ
ᱟᱨ ᱡᱚᱠᱷᱚᱱ ᱟᱵᱚ ᱠᱚ ᱚᱱᱠᱟ ᱦᱩᱰᱤᱧ ᱵᱚ ᱛᱟᱦᱮᱸ ᱠᱟᱱᱟ ᱛᱚᱠᱷᱚᱱ ᱫᱚ ᱱᱟᱦᱟᱜ ᱚᱱᱠᱟ ᱡᱟᱹᱯᱤᱫ ᱜᱷᱟᱹᱲᱤ ᱦᱚᱸ ᱜᱚᱲᱚᱢ ᱦᱟᱲᱟᱢ ᱥᱮ ᱜᱚᱲᱚᱢ ᱵᱩᱰᱤᱭᱟᱜ ᱚᱱᱠᱟ ᱠᱩᱫᱩᱢ ᱠᱟᱹᱦᱱᱤ ᱚᱱᱠᱟ ᱟᱸᱡᱚᱢ ᱟᱸᱡᱚᱢ ᱛᱮᱜᱮ ᱵᱚᱱ ᱡᱟᱯᱤᱫᱼᱮᱫ ᱛᱟᱦᱮ
ᱦᱳᱭ ᱦᱳᱭ ᱟᱫᱚ ᱱᱟᱜ ᱜᱚᱢᱠᱮ ᱡᱟᱭᱦᱳᱠ ᱟᱹᱰᱤ ᱢᱤᱫᱴᱮᱱ ᱦᱚᱭᱛᱳ ᱢᱤᱫᱴᱮᱱ ᱵᱟᱨᱭᱟ ᱥᱮ ᱥᱟᱱᱟᱢᱟᱜ ᱜᱮ ᱟᱹᱰᱤ ᱱᱟᱯᱟᱭ ᱱᱟᱯᱟᱭ ᱢᱤᱫᱴᱮᱱ ᱜᱚᱞᱯᱷᱚ ᱥᱮ ᱜᱟᱞᱢᱟᱨᱟᱣ ᱵᱮᱱ ᱞᱟᱹᱭ ᱠᱮᱫᱟ ᱢᱮᱱᱠᱷᱟᱱ ᱚᱱᱟ ᱞᱮᱠᱟ ᱜᱚᱝᱠᱮ ᱢᱮᱱ ᱜᱟᱱᱚᱜᱼᱟ ᱱᱤᱛᱚᱜ ᱡᱟᱦᱟᱸ ᱦᱳᱭᱛᱳ ᱱᱤᱛᱚᱜᱟᱜ ᱱᱟᱦᱟᱜ ᱨᱮᱱᱟᱜ ᱡᱟᱦᱟᱸ ᱧᱮᱞᱚᱜ ᱚᱱᱟ ᱟᱵᱚ ᱥᱟᱱᱛᱟᱲ ᱥᱚᱢᱟᱡᱽ ᱨᱮ
ᱦᱮᱸ
ᱛᱚ ᱫᱚ ᱱᱷᱟᱜ ᱜᱚᱝᱠᱮ ᱚᱱᱟ ᱞᱮᱠᱟ ᱛᱮᱞᱤᱧ ᱞᱟᱹᱭᱟ ᱮᱱᱻ ᱟᱵᱚᱣᱟᱜ ᱞᱟᱦᱟ ᱛᱮᱫᱚ ᱱᱷᱟᱜ ᱦᱳᱭᱛᱳ ᱥᱮᱫᱟᱭ ᱧᱚᱜ ᱨᱮᱫᱚ ᱱᱷᱟᱜ ᱟᱵᱚᱣᱟᱜ ᱫᱚ ᱟᱹᱰᱤ ᱜᱚᱴᱟᱝ ᱚᱱᱠᱟ ᱟᱭᱢᱟ ᱮᱴᱠᱮᱴᱚᱬᱮ ᱜᱮ ᱛᱟᱦᱮᱸ ᱠᱟᱱᱟ ᱚᱞ ᱯᱟᱲᱦᱟᱣ ᱞᱟᱹᱜᱤᱫ ᱛᱮ ᱥᱮ ᱠᱚᱨᱟᱣ ᱞᱟᱹᱜᱤᱫ ᱛᱮ
ᱦᱩᱸ
ᱟᱫᱚ ᱱᱷᱟᱜ ᱜᱚᱝᱠᱮ ᱱᱤᱛᱚᱜ ᱫᱚ ᱚᱱᱠᱟ ᱫᱚ ᱱᱷᱟᱜ ᱚᱱᱠᱟ ᱚᱱᱟ ᱠᱚ ᱟᱱᱟᱴ ᱫᱚ ᱦᱟᱸᱜ ᱵᱟᱹᱪᱩᱜ ᱛᱟᱵᱚᱱᱟ ᱥᱟᱱᱟᱢ ᱚᱲᱟᱜ ᱨᱮᱜᱮ ᱦᱭᱳ ᱛᱚ ᱞᱟᱭᱤᱴ ᱢᱟᱨᱼᱼ ᱥᱟᱞ ᱡᱟᱦᱟᱸ ᱟᱵᱮᱱ ᱰᱤᱵᱟᱹ ᱠᱚᱵᱮᱱ ᱞᱟᱹᱭ ᱠᱮᱫᱟ ᱱᱚᱜᱼᱱᱟ ᱦᱚᱭ ᱫᱟᱜ ᱫᱤᱱ ᱫᱚ ᱦᱳᱭᱛᱚ ᱦᱚᱭᱟᱭ ᱥᱮ ᱫᱟᱜᱟᱭ ᱚᱱᱟ ᱪᱮᱠᱟ ᱱᱷᱟᱜ ᱚᱱᱟ ᱠᱚᱫᱚ ᱦᱚᱭᱛᱮ ᱤᱲᱤᱡᱚᱜᱼᱟ ᱟᱫᱚ ᱱᱷᱟᱜ ᱜᱚᱢᱠᱮ ᱱᱤᱛᱚᱜ ᱧᱮᱞᱚᱜᱚᱜ ᱠᱟᱱᱟ ᱥᱟᱱᱟᱢ ᱚᱲᱟᱜ ᱨᱮᱜᱮ ᱵᱟᱹᱛᱤ ᱢᱮᱱᱟᱜᱼᱟ ᱧᱤᱫᱟᱹ ᱡᱩᱞᱩᱜ ᱵᱟᱹᱛᱤ ᱢᱟᱨᱥᱟᱞ ᱞᱟᱹᱜᱤᱫ ᱥᱟᱱᱟᱢ ᱚᱲᱟᱜ ᱨᱮᱜᱮ ᱢᱮᱱᱫᱚ ᱴᱟᱠᱟ ᱠᱟᱹᱣᱰᱤ ᱯᱚᱭᱥᱟ ᱥᱟᱱᱟᱢ ᱚᱲᱟᱜ ᱨᱮᱜᱮ ᱢᱮᱱᱟᱜ ᱛᱟᱵᱚᱱᱟ ᱡᱟ ᱩᱰᱟᱹᱝ ᱜᱮ। ᱟᱫᱚ ᱱᱷᱟᱜ ᱜᱚᱝᱠᱮ ᱧᱮᱞᱚᱜᱚᱜ ᱠᱟᱱᱟ ᱮᱸ ᱱᱤᱛᱚᱜ ᱱᱟᱦᱟᱜ ᱡᱩᱜᱽ ᱨᱮᱱᱟᱜ ᱢᱮᱱᱫᱚ ᱚᱞ ᱯᱟᱲᱦᱟᱣ ᱞᱟᱹᱜᱤᱫ ᱛᱮᱫᱚ ᱜᱮᱞᱵᱟᱨ ᱪᱟᱱᱟᱪᱼᱼ ᱚᱞ ᱯᱟᱲᱦᱟᱣ ᱞᱟᱹᱜᱤᱫ ᱛᱮᱫᱚ ᱜᱚᱝᱠᱮ ᱢᱮᱱ ᱜᱟᱱᱚᱜᱼᱟ ᱫᱚᱢᱮ ᱮᱠᱴᱟ ᱴᱟᱠᱟ ᱠᱟᱹᱣᱰᱤ ᱫᱚ ᱵᱟᱭ ᱞᱟᱜᱟᱣᱮᱫ ᱵᱚᱱᱟ।
ᱵᱟᱝ ᱜᱮ
ᱦᱳᱭ ᱟᱫᱚ ᱱᱷᱟᱜ ᱜᱚᱝᱠᱮ ᱡᱚᱠᱷᱚᱱ ᱱᱷᱟᱜ ᱞᱟᱯᱷᱼᱼ ᱞᱟᱯᱷᱟᱝ ᱥᱮᱪᱮᱫ ᱥᱮᱫ ᱵᱚᱱ ᱪᱟᱞᱟᱜ ᱠᱟᱱᱟ ᱥᱮ ᱞᱟᱯᱷᱟᱝ ᱢᱤᱫᱴᱮᱱ ᱵᱤᱫᱽᱫᱟᱹᱜᱟᱲ ᱥᱮ ᱤᱭᱩᱱᱤᱵᱷᱟᱨᱥᱤᱴᱤ ᱵᱚᱱ ᱞᱮᱵᱮᱫ ᱮᱫᱟ।
ᱦᱮᱸᱻ
ᱚᱱᱟ ᱚᱠᱛᱚ ᱨᱮᱜᱮ ᱱᱷᱟᱜ ᱜᱚᱝᱠᱮ ᱢᱮᱱᱫᱚ ᱴᱟᱠᱟ ᱠᱟᱹᱣᱰᱤ ᱨᱮᱱᱟᱜ ᱫᱚ ᱠᱟᱹᱴᱤᱡ ᱠᱟᱨᱵᱟᱨ ᱦᱩᱭᱩᱜ ᱠᱟᱱ ᱛᱟᱵᱚᱱᱟ।
ᱦᱮᱸᱻ
ᱟᱫᱚ ᱱᱟᱜ ᱚᱱᱟ ᱦᱚᱸ ᱜᱚᱝᱠᱮ ᱡᱟᱦᱟᱸᱭ ᱜᱤᱫᱽᱨᱟᱹ ᱡᱩᱫᱤ ᱢᱮᱱ ᱜᱟᱱᱚᱜᱼᱟ ᱤᱛᱩᱱ ᱟᱥᱲᱟ ᱥᱮ ᱵᱤᱫᱽᱫᱟᱹᱜᱟᱲ ᱨᱮ ᱥᱮᱱ ᱠᱟᱛᱮᱫ ᱵᱟᱹᱲᱤᱡ ᱡᱤᱱᱤᱥ ᱠᱟᱹᱢᱤ ᱡᱩᱫᱤ ᱵᱟᱹᱱᱩᱜ ᱛᱟᱭᱟ ᱱᱤᱝᱠᱟᱹ ᱢᱮᱱ ᱜᱟᱱᱚᱜᱼᱟ ᱜᱚᱝᱠᱮ ᱢᱮᱱᱫᱚ ᱚᱞ ᱯᱟᱲᱦᱟᱣ ᱥᱟᱶ ᱥᱟᱶᱼᱼ ᱛᱮ ᱡᱮᱢᱚᱱ ᱡᱟᱦᱟᱸᱭ ᱠᱚᱫᱚ ᱟᱹᱰᱤ ᱞᱮᱠᱟᱱ ᱠᱩᱲᱤ ᱜᱤᱫᱽᱨᱟᱹ ᱠᱚᱲᱟ ᱜᱤᱫᱽᱨᱟᱹ ᱥᱟᱞᱟᱜ ᱠᱚ ᱨᱚᱯᱚᱲᱚᱜ ᱠᱟᱱᱟ ᱦᱮᱸ ᱥᱮ ᱵᱟᱝ। ᱫᱟᱬᱟᱱ ᱠᱚ ᱪᱟᱞᱟᱜ ᱠᱟᱱᱟ। ᱟᱨᱦᱚᱸ ᱜᱚᱝᱠᱮ ᱤᱭᱩᱱᱤᱵᱷᱟᱨᱥᱤᱴᱤ ᱥᱮ ᱠᱚᱞᱮᱡᱽ ᱠᱚᱨᱮ ᱧᱮᱞᱚᱜᱚᱜ ᱠᱟᱱᱟ ᱟᱹᱰᱤ ᱞᱮᱠᱟᱱ ᱜᱤᱫᱽᱨᱟᱹ ᱜᱮ ᱦᱟᱺᱰᱤ ᱯᱟᱹᱨᱣᱟᱹ ᱠᱚ ᱧᱩᱭ ᱮᱫᱟ।
ᱛᱟᱦᱚᱞᱮ ᱜᱚᱝᱠᱮ ᱱᱚᱜᱼᱱᱟ ᱠᱚ ᱡᱩᱫᱤ ᱦᱳᱭᱛᱳ ᱢᱮᱱᱫᱚ ᱡᱩᱫᱤ ᱵᱟᱠᱚ ᱠᱚᱨᱟᱣ ᱠᱮᱭᱟ ᱛᱟᱦᱚᱞᱮ ᱡᱟ ᱩᱰᱟᱹᱝ ᱜᱮ ᱟᱵᱚ ᱥᱚᱨᱠᱟᱨ ᱯᱟᱦᱴᱟ ᱥᱮᱫ ᱠᱷᱚᱱ ᱢᱤᱫᱴᱮᱱ ᱥᱚᱦᱚᱫ ᱥᱚᱦᱚᱡᱳᱜᱤᱛᱟ ᱥᱮ ᱜᱚᱲᱚ ᱥᱚᱯᱚᱦᱚᱫ ᱮ ᱮᱢᱟ ᱵᱚᱱ ᱠᱟᱱᱟ ᱛᱟᱦᱚᱞᱮ ᱱᱷᱟᱜ ᱜᱚᱝᱠᱮ ᱚᱱᱟ ᱛᱮᱜᱮ ᱡᱟ ᱩᱰᱟᱹᱝ ᱡᱟᱹᱱᱤᱡ ᱦᱩᱭ ᱜᱚᱫᱚᱜ ᱛᱟᱵᱚᱱᱟ
ᱦᱩᱸᱻ
ᱦᱳᱭ ᱟᱫᱚ ᱱᱷᱟᱜ ᱜᱚᱝᱠᱮ ᱟᱵᱚ ᱱᱚᱜᱼᱱᱟ ᱠᱚ ᱟᱵᱚ ᱵᱟᱹᱲᱤᱡ ᱡᱤᱱᱤᱥ ᱚᱠᱟ ᱞᱮᱠᱟ ᱨᱮᱵᱚᱱ ᱵᱟᱹᱜᱤᱭᱟ ᱟᱵᱮᱱ ᱴᱷᱮᱱ ᱢᱟ ᱠᱟᱹᱴᱤᱡ ᱠᱩᱠᱞᱤ ᱞᱤᱧ ᱫᱚᱦᱚᱭᱮᱫᱟ ᱫᱟ ᱟᱵᱮᱱ ᱵᱟᱨ ᱯᱮ ᱠᱟᱛᱷᱟ ᱢᱟ ᱠᱟᱹᱴᱤᱡ ᱨᱚᱲᱟᱜ ᱵᱮᱱ
ᱥᱮ ᱱᱚᱣᱟ ᱠᱚ ᱛᱚ ᱱᱷᱟᱜ ᱧᱮᱞᱚᱜ ᱠᱟᱱᱟ ᱡᱟᱦᱟᱸ ᱞᱮᱠᱟ ᱞᱟᱹᱭ ᱠᱮᱜᱼᱟᱢ ᱦᱟᱹᱰᱤ ᱯᱟᱹᱣᱨᱟᱹ ᱦᱮᱸ
ᱦᱳᱭᱻ ᱦᱳᱭᱻ
ᱠᱚᱫᱚ ᱱᱷᱟᱜ ᱡᱟᱹᱥᱛᱤ ᱠᱟᱭᱛᱮ ᱧᱮᱞᱚᱜ ᱠᱟᱱᱟ ᱟᱵᱚ ᱥᱚᱢᱟᱡᱽ ᱨᱮᱱ ᱦᱚᱲ ᱠᱚᱜᱮ ᱠᱚ ᱠᱟᱨᱵᱟᱨ ᱮᱫᱟ
ᱦᱳᱭ ᱦᱳᱭ ᱦᱳᱭ
ᱱᱚᱜᱚᱭ ᱡᱮᱢᱚᱱ ᱦᱟᱜ ᱡᱟᱦᱱᱟᱜ ᱜᱮ ᱯᱟᱛᱟ ᱪᱷᱟᱛᱟ ᱠᱚᱨᱮ ᱦᱮᱸ ᱚᱱᱟ ᱠᱚᱨᱮ ᱦᱚᱸ ᱦᱟᱺᱰᱤ ᱯᱟᱹᱣᱨᱟᱹ ᱠᱚ ᱤᱫᱤᱭᱟᱠᱚ ᱟᱹᱠᱷᱨᱤᱧ ᱟᱠᱚ
ᱦᱳᱭ ᱦᱳᱭ ᱦᱳᱭ
ᱟᱨ ᱱᱟᱦᱟᱜ ᱟᱹᱛᱩ ᱚᱲᱟᱜ ᱠᱚᱨᱮ ᱢᱟ ᱠᱚᱨᱟᱣ ᱜᱮᱭᱟ ᱠᱚ ᱦᱩᱸ ᱟᱨ ᱚᱱᱟ ᱧᱮᱞ ᱧᱮᱞᱛᱮ ᱚᱱᱠᱟ ᱦᱩᱰᱤᱧ ᱦᱩᱰᱤᱧ ᱜᱤᱫᱽᱨᱟᱹ ᱠᱚᱦᱚᱸ ᱥᱮᱬᱟᱭᱟᱠᱚ ᱡᱮ ᱱᱚᱝᱠᱟ ᱩᱱᱠᱩ ᱠᱚ ᱧᱩᱭᱫᱟ। ᱦᱩᱸ
ᱦᱳᱭ ᱦᱳᱭ
ᱛᱚ ᱱᱚᱣᱟ ᱠᱚ ᱵᱚᱱᱫᱚ ᱫᱚ ᱱᱟᱦᱟᱜ ᱟᱵᱚ ᱜᱮᱵᱚᱱ ᱠᱚᱨᱟᱣ ᱫᱟ ᱛᱚ ᱱᱚᱣᱟ ᱫᱚ ᱟᱵᱚ ᱜᱮᱵᱚᱱ ᱵᱚᱱᱫᱚ ᱫᱟᱲᱮᱭᱟᱜᱼᱟ। ᱦᱮᱸ ᱛᱚ ᱚᱱᱟ ᱠᱚ ᱟᱹᱰᱤ ᱯᱟᱹᱣᱨᱟᱹ ᱠᱚᱫᱚ ᱱᱟᱦᱟᱜ ᱵᱟᱝ ᱧᱩ ᱥᱮ ᱵᱟᱝ ᱠᱚᱨᱟᱣ ᱞᱮᱠᱷᱟᱡ ᱫᱚ ᱱᱟᱯᱟᱭ ᱠᱚᱜᱼᱟ ᱟᱵᱚ ᱥᱟᱶᱛᱟ ᱞᱟᱹᱜᱤᱫ ᱵᱟᱨ ᱪᱮᱫ ᱦᱮᱸ
ᱦᱳᱭ ᱦᱳᱭ ᱠᱟᱛᱷᱟ ᱫᱚ ᱱᱟᱦᱟᱜ ᱜᱚᱝᱠᱮ ᱡᱟᱭᱦᱳᱠ ᱢᱤᱫᱴᱮᱱ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱮᱸ ᱟᱵᱚ ᱡᱟᱦᱟᱸ ᱛᱤᱱᱟᱹᱜ ᱦᱳᱭᱛᱳ ᱥᱟᱱᱛᱟᱲ ᱥᱚᱢᱟᱡᱽ ᱨᱮ ᱡᱟᱦᱟᱸ ᱛᱤᱱᱟᱹᱜ ᱡᱟᱦᱟᱸ ᱞᱮᱠᱟᱱᱟᱜ ᱡᱟᱭᱜᱟ ᱨᱮᱜᱮ ᱢᱤᱫᱴᱮᱱ ᱦᱮᱸ ᱥᱮ ᱡᱟᱦᱟᱸ ᱞᱮᱠᱟᱱᱟᱜ ᱴᱚᱴᱷᱟ ᱨᱮᱜᱮ ᱟᱹᱛᱩ ᱢᱮᱱᱟᱜ ᱛᱟᱵᱚᱱᱟ ᱛᱚ।
ᱦᱮᱸ
ᱟᱫᱚ ᱚᱱᱟ ᱟᱹᱛᱩ ᱢᱟ ᱦᱟᱜ ᱜᱚᱝᱠᱮ ᱟᱵᱚ ᱜᱮᱵᱚᱱ ᱛᱚᱞ ᱟᱠᱟᱫ ᱛᱚᱯᱚᱞ ᱠᱟᱫᱟ ᱵᱚᱱ ᱢᱟᱹᱡᱷᱤ ᱢᱟᱯᱟᱡᱷᱤ ᱟᱛᱮᱫ ᱱᱟᱭᱠᱮ ᱜᱚᱰᱮᱛ ᱟᱛᱮᱫ ᱯᱟᱨᱟᱱᱤᱠ ᱠᱟᱛᱮᱫ ᱮᱢᱟᱱ ᱛᱮᱢᱟᱱ ᱟᱨᱚ ᱚᱱᱠᱟ ᱠᱷᱟᱯᱨᱟ ᱦᱟᱲᱟᱢ ᱥᱮ ᱮᱢᱟᱱ ᱛᱮᱢᱟᱱ ᱟᱨᱚ ᱚᱱᱠᱟ ᱮᱸᱫ ᱦᱚᱲ ᱦᱟᱛᱮ ᱠᱚ ᱵᱩᱱ ᱛᱚᱞ ᱟᱠᱟᱫᱟ ᱢᱤᱫᱴᱮᱱ ᱟᱹᱛᱩ ᱛᱚᱵᱮ ᱫᱚ ᱱᱟᱦᱟᱜ ᱢᱤᱫᱴᱮᱱ ᱟᱛᱳ ᱫᱚ ᱦᱟᱜ ᱵᱚᱱ ᱧᱩᱛᱩᱢᱟᱜ ᱠᱟᱱᱟ
ᱦᱮᱸ
ᱟᱫᱚ ᱱᱟᱦᱟᱜ ᱜᱚᱢᱠᱮ ᱪᱟᱪᱞᱟᱣ ᱦᱚᱲ ᱡᱚᱠᱷᱚᱱ ᱱᱩᱠᱩ ᱢᱮᱱᱟᱜ ᱠᱚᱛᱟ ᱵᱚᱱᱟ ᱟᱨ ᱟᱛᱳ ᱚᱲᱟᱜ ᱨᱮᱜᱮ ᱡᱚᱠᱷᱚᱱ ᱱᱤᱭᱟᱹ ᱠᱚ ᱟᱵᱚ ᱟᱠᱷᱨᱤᱧ ᱫᱟᱵᱚᱱ ᱠᱤᱨᱤᱧ ᱮᱫᱟᱵᱚᱱ
ᱛᱟᱦᱚᱞᱮ ᱱᱟᱜ ᱜᱚᱢᱠᱮ ᱱᱤᱭᱟᱹ ᱠᱚᱫᱚ ᱟᱵᱚ ᱜᱮ ᱱᱟᱜ ᱵᱚᱱ ᱵᱚᱱᱫᱚ ᱫᱟᱲᱮᱭᱟᱜᱼᱟ
ᱦᱮᱸ
ᱚᱠᱟ ᱞᱮᱠᱟ ᱨᱮᱵᱚᱱ ᱵᱚᱱᱫᱚᱭᱟ ᱱᱤᱭᱟᱹ ᱫᱚ ᱜᱚᱢᱠᱮ ᱢᱟᱺᱡᱷᱤ ᱢᱟᱯᱟᱡᱷᱤ ᱡᱟᱦᱟᱸ ᱟᱛᱳ ᱨᱮ ᱢᱤᱫᱴᱮᱱ ᱱᱟᱯᱟᱭᱮ ᱛᱟᱦᱮᱱᱟ ᱱᱟᱭ ᱱᱟᱯᱟᱭ ᱪᱤᱱᱛᱟᱹ ᱵᱷᱟᱵᱽᱱᱟ ᱱᱟᱯᱟᱭ ᱩᱭᱦᱟᱹᱨ ᱛᱟᱦᱮᱱᱟ ᱦᱮᱸ ᱥᱮ ᱵᱟᱝ ᱟᱫᱚ ᱱᱟᱜ ᱜᱚᱝᱠᱮ ᱢᱟᱺᱡᱷᱤ ᱢᱟᱯᱟᱡᱷᱤ ᱡᱩᱫᱤ ᱠᱩᱞᱦᱤ ᱫᱩᱲᱩᱵ ᱥᱮ ᱫᱚᱨᱵᱟᱨ ᱨᱮ ᱡᱩᱫᱤ ᱱᱤᱭᱟᱹ ᱜᱮᱵᱚᱱ ᱴᱨᱟᱭᱟ ᱡᱮ ᱟᱵᱚ ᱟᱛ ᱴᱚᱞᱟ ᱨᱮᱫᱚ ᱮᱴᱟᱜ ᱨᱮᱫᱚ ᱚᱠᱟᱜ ᱠᱟᱱ ᱪᱤᱠᱟᱹᱜ ᱠᱟᱱ ᱟᱵᱚ ᱫᱚ ᱚᱱᱟ ᱫᱚ ᱵᱟᱵᱚᱱ ᱪᱤᱱᱛᱟᱹᱭᱟ ᱢᱤᱫᱴᱮᱱ ᱟᱛᱳ ᱨᱮ ᱥᱟᱱᱟᱢᱟᱜ ᱡᱩᱫᱤ ᱱᱟᱭᱛᱮ ᱱᱟᱯᱟᱭ ᱛᱮᱵᱚᱱ ᱩᱭᱦᱟᱹᱨ ᱵᱷᱟᱵᱽᱱᱟᱭᱟ ᱯᱨᱚᱛᱷᱚᱢᱚᱛᱚ ᱦᱩᱭᱩᱜ ᱠᱟᱱᱟ ᱦᱟᱺᱰᱤ ᱯᱟᱹᱨᱣᱟᱹ ᱥᱮ ᱵᱤᱲᱤ ᱛᱷᱟᱢᱟᱠᱩᱨ ᱱᱚᱜᱼᱚᱱᱟ ᱠᱚ ᱡᱩᱫᱤ ᱟᱵᱚ ᱡᱩᱫᱤ ᱵᱟᱵᱚᱱ ᱠᱤᱨᱤᱧ ᱟᱹᱠᱷᱨᱤᱧᱟ ᱟᱹᱛᱩ ᱴᱚᱞᱟ ᱨᱮ ᱛᱟᱦᱚᱞᱮ ᱱᱟᱜ ᱜᱚᱝᱠᱮ ᱟᱵᱚ ᱴᱷᱮᱱ ᱟᱹᱰᱤ ᱜᱮ ᱱᱟᱯᱟᱭᱚᱜ ᱛᱟᱵᱚᱱᱟ ᱟᱨ ᱱᱚᱜᱼᱚᱝᱠᱟ ᱨᱮᱜᱮ ᱵᱚᱱ ᱵᱚᱱᱫᱚ ᱫᱟᱲᱮᱭᱟᱜᱼᱟ ᱥᱮ ᱦᱳᱭᱛᱳ ᱡᱟᱦᱟᱸᱭ ᱡᱩᱫᱤ ᱪᱩᱠᱩ ᱪᱩᱠᱩ ᱛᱮ ᱵᱮᱱᱟᱣ ᱜᱮᱭᱟᱭ ᱡᱩᱫᱤ ᱥᱟᱱᱟᱢ ᱦᱚᱲ ᱡᱩᱫᱤ ᱵᱚᱱ ᱵᱩᱡᱮᱭᱟ ᱩᱱᱤ ᱡᱟ ᱩᱰᱟᱹᱝ ᱜᱮ ᱡᱟᱦᱟᱸ ᱛᱤᱱᱟᱹᱜ ᱨᱮᱦᱚᱸ ᱩᱱᱤ ᱠᱟᱹᱴᱤᱡ ᱵᱚᱱ ᱢᱮᱱᱫᱚ ᱠᱟᱹᱴᱤᱡ ᱵᱚᱱ ᱯᱷᱩᱨᱟᱹᱱ ᱞᱮᱠᱟᱛᱮ ᱦᱳᱭᱛᱳ ᱡᱟᱦᱟᱸ ᱛᱤᱱᱟᱹᱜ ᱜᱮᱵᱚᱱ ᱫᱟᱹᱵᱤᱭᱮᱭᱟ
ᱦᱩᱸ
ᱡᱩᱫᱤ ᱟᱵᱚᱣᱟᱜ ᱡᱩᱫᱤ ᱱᱤᱭᱚᱢ ᱥᱮ ᱠᱟᱹᱱᱩᱱ ᱡᱩᱫᱤ ᱢᱮᱱᱫᱚ ᱵᱟᱭ ᱵᱟᱛᱟᱣᱟ ᱦᱮᱸᱥᱮ ᱵᱟᱝ
ᱦᱮᱸ
ᱦᱳᱭ ᱟᱹᱞᱤᱧᱟᱜ ᱢᱚᱱᱮ ᱛᱮ ᱫᱚ ᱦᱟᱸ ᱱᱚᱜᱼᱱᱚᱝᱠᱟ ᱟᱫᱚ ᱟᱵᱮᱱᱟᱜ ᱛᱮ ᱚᱠᱟ ᱞᱮᱠᱟ ᱢᱟ ᱠᱟᱹᱴᱤᱡ
ᱦᱮᱸ ᱟᱵᱮᱱ ᱡᱟᱦᱟᱸ ᱞᱮᱠᱟ ᱵᱤᱱ ᱞᱟᱹᱭ ᱠᱮᱜᱼᱟ ᱚᱱᱠᱟᱜᱮ ᱟᱹᱞᱤᱧ ᱦᱩᱞᱤᱧ ᱞᱟᱹᱭᱟ ᱡᱮ ᱱᱚᱣᱟ ᱫᱚ ᱟᱵᱚ ᱵᱚᱱ ᱠᱚᱨᱟᱣ ᱮᱫᱟ ᱢᱟᱱᱮ ᱟᱵᱚᱜᱮ ᱵᱚᱱ ᱵᱚᱱᱫᱚ ᱫᱟᱲᱮᱭᱟᱜᱼᱟ ᱚᱱᱟ ᱛᱚ ᱦᱟᱜ ᱪᱟᱸᱫᱚ ᱵᱚᱸᱜᱟ ᱛᱚ ᱟᱨ ᱵᱟᱭ ᱵᱚᱱᱫᱚ ᱫᱟᱲᱮᱭᱟᱜᱼᱟ ᱦᱮᱸ ᱡᱮ ᱟᱞᱚᱯᱮ ᱯᱟᱣᱹᱨᱟᱹ ᱭᱟ ᱥᱮ ᱪᱮᱫ ᱟᱞᱚ ᱵᱟᱝ ᱦᱩᱭᱩᱜ ᱢᱟ ᱦᱟᱸ ᱱᱟᱣᱟ ᱫᱚ ᱟᱵᱚ ᱜᱮᱵᱚᱱ ᱠᱚᱨᱟᱣᱫᱟ ᱟᱵᱚ ᱜᱮᱵᱚᱱ ᱵᱚᱱᱫᱚ ᱫᱟᱲᱮᱭᱟᱜᱼᱟ ᱢᱮᱱᱠᱷᱟᱱ ᱮᱱᱦᱚᱸ ᱟᱞᱮ ᱥᱮ ᱥᱮᱦ ᱚᱱᱠᱟ ᱡᱟᱹᱥᱛᱤ ᱜᱮ ᱧᱮᱞᱚᱜ ᱠᱟᱱᱟ ᱚᱱᱟ ᱠᱷᱟᱹᱛᱤᱨ ᱛᱮ ᱱᱚᱣᱟ ᱠᱟᱛᱷᱟ ᱫᱚᱧ ᱞᱟᱹᱭ ᱠᱮᱫᱟ ᱦᱮᱸ
ᱦᱳᱭ
ᱚᱱᱠᱟ ᱱᱚᱣᱟ ᱟᱞᱮ ᱱᱚᱣᱟ ᱠᱚᱰᱟ ᱦᱚᱸ ᱠᱚ ᱯᱩᱨᱟᱹᱭ ᱜᱮᱭᱟ